ᱦᱮᱸ ᱡᱚᱦᱟᱨ ᱜᱮ, ᱦᱮᱸ ᱟᱸᱡᱚᱢᱚᱜ ᱠᱟᱱᱟ ᱠᱟᱹᱴᱤᱡ ᱡᱳᱨ ᱧᱚᱜ ᱵᱤᱱ ᱨᱚᱲ ᱞᱮᱠᱷᱟᱱ᱾
ᱦᱩᱸ ᱟᱵᱤᱱᱟᱜ ᱦᱚᱸ ᱟᱹᱰᱤ ᱵᱷᱤᱛᱤᱨ ᱨᱮ ᱨᱚᱲ ᱞᱤᱧ ᱟᱸᱡᱚᱢ᱾ ᱫᱟ ᱡᱚᱢ, ᱫᱟᱠᱟ ᱵᱟᱵᱤᱱ ᱡᱚᱢ ᱟᱠᱟᱜ ᱟᱸᱡᱚᱢ ᱫᱟᱵᱤᱱ ᱱᱤᱛᱳᱜ ᱡᱳᱨ ᱛᱮ?
ᱦᱮᱸ ᱟᱸᱡᱚᱢ ᱫᱟᱞᱤᱧ᱾ ᱦᱮᱸ, ᱦᱮᱸ ᱟᱸᱡᱚᱢᱚᱜ ᱠᱟᱱᱟ ᱯᱩᱥᱴᱟᱹᱣ ᱜᱮ᱾ ᱞᱟᱹᱭ ᱵᱤᱱ᱾
ᱦᱮᱸ!
ᱦᱮᱸ ᱟᱸᱡᱚᱢ ᱫᱟᱞᱤᱧ ᱡᱚᱦᱟᱨ ᱜᱮ᱾
ᱟᱨ ᱪᱮᱫ ᱠᱚᱵᱤᱱ ᱪᱤᱠᱟᱹᱭᱮᱫᱟ ᱢᱟ ᱞᱟᱹᱭ ᱵᱤᱱ? ᱞᱟᱹᱭᱮᱫᱟᱞᱤᱧ ᱪᱮᱜ ᱠᱚᱵᱤᱱ ᱪᱤᱠᱟᱹᱭᱮᱫᱟ ᱞᱟᱹᱭ ᱵᱤᱱ ᱪᱤᱠᱟᱹᱭ ᱫᱟᱢ ᱱᱤᱛᱚᱜ ᱫᱚ?
ᱦᱮᱸ ᱫᱩᱲᱩᱵ ᱠᱟᱱᱟᱞᱤᱧ, ᱚᱱᱛᱮ ᱫᱚ ᱫᱟᱜ ᱡᱟᱹᱯᱩᱜ ᱠᱚ ᱪᱮᱫ ᱞᱮᱠᱟ?
ᱛᱚ ᱚᱲᱟᱜ ᱨᱮᱜᱮ ᱚᱲᱟᱜ ᱟᱫᱚ ᱪᱮᱫ ᱟᱫᱚᱢ ᱪᱤᱠᱟᱹᱭᱟ ᱠᱟᱹᱢᱤ ᱠᱟᱡᱽ ᱠᱚ ᱵᱟᱢ
ᱪᱮᱫᱟᱜ᱾
ᱵᱟᱯᱮ ᱪᱟᱜ ᱠᱟᱱᱟ
ᱚᱱᱛᱮ ᱫᱟᱜ ᱩᱸ ᱫᱟᱜ ᱡᱟᱹᱯᱩᱫ ᱠᱚ ᱚᱠᱟ ᱞᱮᱠᱟ?
ᱛᱚ ᱫᱟᱜ ᱡᱟᱹᱯᱩᱫ ᱫᱚ ᱯᱮ ᱯᱩᱱ ᱫᱤᱱ ᱞᱟᱦᱟᱨᱮ ᱫᱟᱜ ᱞᱮᱫᱟᱭ, ᱚᱱᱮ ᱡᱟᱹᱯᱩᱫ ᱡᱟᱹᱯᱩᱫ ᱟᱫᱚ ᱡᱩᱨ ᱛᱮᱫᱚ ᱵᱟᱭ ᱫᱟᱜ ᱮᱫᱟ ᱱᱚᱛᱮ ᱫᱚ ᱟᱫᱚ ᱩᱱᱟᱹᱜ ᱴᱟᱜ ᱫᱚ ᱵᱟᱹᱱᱩᱜ-ᱟ ᱠᱚᱢ ᱜᱮᱭᱟ, ᱟᱞᱮ ᱥᱮᱫ ᱫᱚ᱾
ᱦᱮᱸ᱾
ᱴᱷᱮᱱ ᱫᱟᱲᱮ ᱛᱟᱦᱚᱞᱮ ᱚᱸᱰᱮ ᱤᱭᱟᱹ ᱜᱮ ᱵᱟᱹᱱᱩᱜ-ᱟ᱾ ᱫᱟᱜ ᱜᱮ ᱜᱷᱮᱨᱟᱣ ᱫᱚᱦᱚ ᱠᱟᱜ ᱞᱮᱭᱟᱞᱮ ᱦᱟᱯᱮ,
ᱛᱟᱦᱚᱞᱮ ᱚᱱᱛᱮ ᱫᱚ ᱢᱟᱱᱮ, ᱢᱤᱫ ᱢᱟᱱᱮ ᱢᱤᱫ ᱥᱮᱨᱢᱟ ᱠᱚ ᱨᱚᱦᱚᱭᱟ ᱥᱮ ᱵᱟᱨ ᱥᱮᱨᱢᱟ ᱫᱷᱚᱨᱚᱱ ᱨᱮᱦᱚᱸ ᱥᱮ ᱵᱚᱨᱥᱟ
ᱪᱮᱜᱠᱟ ᱦᱩᱭᱩᱜ ᱠᱟᱱᱟ ᱥᱮ ᱵᱟᱝ? ᱟᱸᱡᱚᱢ ᱫᱟᱵᱤᱱ? ᱦᱮᱸ ᱦᱤᱸᱛᱳᱜ ᱞᱤᱧ ᱟᱸᱡᱚᱢ ᱫᱟ᱾ ᱞᱟᱹᱭ ᱫᱤᱧ, ᱞᱟᱹᱭ ᱫᱟᱞᱤᱧ ᱚᱱᱛᱮ ᱛᱟᱦᱞᱮ ᱪᱮᱜᱠᱟ ᱦᱩᱭᱩᱜ ᱠᱟᱱᱟ ᱥᱮ ᱵᱟᱝ ᱨᱚᱦᱚᱭ ᱠᱚ?
ᱦᱤᱸᱛᱳᱜ ᱫᱚ ᱟᱹᱨᱤ ᱮᱛᱚᱦᱚᱵᱚᱜ-ᱟ ᱢᱮᱱᱠᱷᱟᱱ ᱚᱱᱟ ᱡᱟᱦᱟᱸ ᱵᱟᱹᱭᱦᱟᱹᱲ ᱠᱚᱨᱮ ᱚᱱᱛᱮ ᱢᱟ ᱫᱟᱜ ᱞᱟᱜᱟᱣ ᱠᱟᱱᱟ ᱟᱫᱚ ᱛᱚᱞᱟ ᱠᱚᱦᱚᱸ ᱟᱹᱣᱨᱤ ᱦᱟᱨᱟᱜ-ᱟ ᱛᱚ, ᱟᱫᱚ ᱥᱮᱨᱚᱠᱚᱢ ᱫᱚ ᱠᱟᱹᱢᱤ ᱫᱚ ᱵᱟᱝ ᱢᱟᱱᱮ ᱞᱟᱦᱟ ᱠᱟᱱᱟ᱾
ᱦᱮᱸ, ᱚ ᱛᱟᱦᱞᱮ ᱟᱹᱵᱤᱱ ᱫᱚ ᱠᱚ ᱦᱚᱲᱟᱜ ᱠᱚ ᱵᱟᱹᱵᱤᱱ ᱥᱮᱱ ᱵᱟᱲᱟᱜ ᱠᱟᱱ ᱜᱮᱭᱟ?
ᱚᱱᱛᱮ ᱫᱚ ᱟᱵᱟᱨ ᱪᱮᱫ ᱫᱤᱥᱚᱢ?
ᱵᱤᱨ ᱫᱤᱥᱚᱢ ᱠᱟᱱᱟ ᱱᱚᱛᱮ ᱫᱚ᱾
ᱟᱫᱚ ᱵᱤᱨ ᱫᱚ ᱛᱤᱱ ᱥᱟᱺᱜᱤᱧᱟ ᱥᱩᱨ ᱜᱮᱭᱟ ᱥᱮ ᱥᱟᱺᱜᱤᱧ ᱜᱮᱭᱟ? ᱦᱮᱸ ᱢᱟᱱᱮ ᱚ ᱟᱛᱳ ᱠᱷᱚᱱᱟᱜ ᱫᱚ ᱵᱤᱨ ᱫᱚ ᱥᱟᱺᱜᱤᱧ ᱜᱮᱭᱟ ᱥᱮ ᱥᱩ
ᱥᱩᱨ ᱜᱮᱭᱟ ᱚᱱᱮ ᱚᱲᱟᱜ ᱯᱷᱮᱰ ᱠᱷᱚᱱᱜᱮ ᱫᱩᱣᱟᱹᱨ ᱱᱚᱢᱚ ᱦᱳᱲᱳᱜ ᱠᱟᱱ ᱥᱮ ᱠᱟᱱ ᱵᱤᱨᱟᱹᱢ, ᱪᱮᱫ ᱠᱷᱟᱹᱛᱤᱨ ᱵᱟᱹᱧ ᱟᱸᱡᱚᱢᱫᱟ ᱴᱷᱤᱠ ᱴᱷᱤᱠ?
ᱴᱷᱤᱠ ᱜᱮᱞᱤᱧ ᱨᱚᱜ ᱮᱜ-ᱟ᱾
ᱚᱱᱟ ᱜᱮᱛᱚ᱾ ᱱᱤᱛᱚᱜ ᱛᱚᱵᱮ ᱟᱸᱡᱚᱢ ᱫᱟ ᱞᱟᱹᱭ ᱫᱟᱞᱤᱧ ᱟᱞᱮᱛᱚ ᱜᱚᱴᱟᱜ ᱜᱮ ᱵᱤᱨ ᱢᱮᱱᱟᱜ-ᱟ ᱚᱲᱟᱜ ᱫᱩᱣᱟᱹᱨ᱾ ᱯᱷᱮᱰ ᱠᱷᱚᱱᱜ ᱜᱮ ᱜᱚᱴᱟ ᱚᱱᱮ ᱵᱟᱹᱫᱽ ᱵᱟᱹᱭᱦᱟᱹᱲ ᱠᱚᱨᱮ ᱦᱚᱸ ᱵᱤᱨ ᱠᱚᱨᱮ ᱜᱮ ᱢᱮᱱᱟᱜ-ᱟ᱾
ᱟᱫᱚ ᱢᱟᱱᱮ ᱡᱟᱛᱟᱭᱟᱛ ᱨᱮᱱᱟᱜ ᱫᱚ ᱥᱩᱵᱤᱫᱷᱟ ᱫᱚ ᱪᱮᱫ ᱞᱮᱠᱟ? ᱪᱮᱫ ᱞᱮ ᱵᱟᱡᱟᱨ ᱠᱚ ᱫᱚ ᱥᱩᱨ
ᱪᱮ ᱨᱮᱱᱟᱜ ᱥᱩᱵᱤᱫᱷᱟ?
ᱡᱟᱛᱟᱭᱟᱛ ᱨᱮᱭᱟᱜ ᱵᱟᱡᱟᱨ ᱠᱚᱫᱚ ᱢᱟᱱᱮ ᱥᱟᱺᱜᱤᱧ
ᱚ ᱵᱟᱡᱟᱨ, ᱥᱟᱟᱹᱜᱤᱧ ᱜᱮᱭᱟ ᱵᱟᱡᱟᱨ ᱠᱚᱫᱚ ᱥᱟᱟᱹᱜᱤᱧ ᱧᱚᱜ ᱜᱮᱭᱟ, ᱩᱸᱜ᱾ ᱦᱳᱭᱳᱜ-ᱟ ᱪᱟᱨ ᱯᱟᱸᱪ ᱠᱤᱞᱳᱢᱤᱴᱟᱨ ᱦᱳᱭᱳᱜ-ᱟ ᱟᱨᱠᱤ᱾ ᱟᱫᱚ ᱡᱮ ᱡᱮᱢᱚᱱ ᱪᱮᱫ ᱛᱮᱢ ᱪᱟᱜ-ᱟ ᱥᱮᱱᱚᱜ-ᱟ ᱛᱟᱲᱟᱢ᱾ ᱛᱮᱢ ᱪᱟᱜ ᱠᱷᱟᱱ ᱛᱟᱲᱟᱢ ᱛᱮ ᱥᱟᱭᱠᱮᱞ ᱠᱷᱟᱱ ᱥᱟᱭᱠᱮᱞ ᱢᱚᱴᱚᱨ ᱥᱟᱭᱠᱮᱞ ᱛᱮ᱾
ᱦᱮᱸ ᱱᱮᱛᱟᱨ ᱨᱮᱱᱟᱜ ᱡᱟᱛᱟᱭᱥᱛ ᱨᱮᱱᱟᱜ ᱥᱩᱵᱤᱫᱟ᱾ ᱜᱟᱹᱰᱤ ᱠᱚᱫᱚ ᱩᱰᱩᱝ ᱠᱟᱱ ᱜᱮᱭᱟ ᱱᱟᱱᱟ ᱨᱚᱠᱚᱢ᱾ ᱯᱟᱹᱦᱤᱞ ᱞᱮᱠᱟ ᱫᱚ ᱵᱟᱝ᱾
ᱦᱩᱸ ᱟᱫᱚ ᱱᱚᱛᱮ ᱫᱚ ᱚᱝᱠᱟ ᱵᱟᱝ ᱪᱟᱹᱞᱩᱜ ᱜᱮᱭᱟ ᱩᱱᱟᱹᱜ ᱴᱟ ᱫᱚ ᱟᱫᱚ ᱦᱚᱲ ᱥᱚᱝᱠᱟ ᱠᱟᱹᱡ ᱠᱚᱢ ᱜᱮᱭᱟ ᱛᱚ ᱵᱤᱨ ᱥᱮᱫ ᱫᱚ ᱦᱚᱲ ᱠᱚ ᱩᱱᱟᱹᱜ ᱵᱟᱠᱚ ᱦᱮᱡ ᱥᱮᱱᱚᱜ ᱜᱮᱭᱟ᱾
ᱟᱫᱚ ᱤᱱᱟᱹ ᱠᱷᱟᱹᱛᱤᱨ ᱱᱚᱛᱮ ᱫᱚ ᱩᱱᱟᱹᱜ ᱫᱚ ᱵᱟᱝ ᱪᱮᱜ-ᱟ ᱦᱚᱭᱛᱳ ᱡᱩᱫᱤ ᱡᱟᱦᱟᱸᱭ ᱡᱟᱦᱟᱸ ᱥᱮᱜ ᱮᱢ ᱥᱮᱱ ᱞᱟᱹᱜᱤᱫᱚᱜ ᱠᱟᱱᱟ᱾ ᱚᱱᱟ ᱫᱚ ᱴᱳᱴᱳᱢ ᱯᱷᱳᱱᱟ ᱫᱮᱭᱟ, ᱡᱮ ᱦᱤᱡᱩᱜ ᱢᱮ ᱱᱚᱸᱰᱮ ᱠᱷᱚᱱ ᱤᱫᱤᱞᱮᱢ ᱠᱤ ᱚᱸᱰᱮ ᱤᱫᱤ ᱦᱚᱴᱚ ᱠᱟᱞᱮᱢ᱾ ᱛᱟᱦᱞᱮ ᱤᱫᱤ ᱦᱚᱴᱚ ᱠᱟᱜ ᱢᱮᱭᱟ ᱚᱱᱮ ᱚᱝᱠᱟ᱾ ᱟᱨ ᱵᱟᱝᱠᱷᱟᱱ ᱫᱚ ᱦᱮᱛᱟᱨ ᱫᱚ ᱥᱟᱭᱠᱮᱞ ᱛᱮᱦᱚᱢ ᱪᱟᱜ-ᱟ ᱮᱠᱞᱟ ᱫᱚ᱾ ᱠᱤ ᱵᱟᱨ ᱦᱚᱲ ᱫᱚ, ᱟᱨᱚ ᱢᱚᱴᱚᱨ ᱥᱟᱭᱠᱮᱞ ᱦᱚᱸ ᱢᱮᱱᱟᱜ-ᱟ᱾
ᱟᱫᱚ ᱵᱤᱨ ᱨᱮᱢᱟ ᱪᱮᱜ ᱪᱮᱜ ᱫᱟᱨᱮ ᱠᱚ ᱦᱮᱱᱟᱜ-ᱟ?
ᱵᱤᱨ ᱛᱮᱫᱚ ᱟᱹᱰᱤ ᱠᱤᱪᱷᱩ ᱫᱟᱨᱮ ᱠᱚ ᱢᱮᱱᱟᱜ ᱠᱟᱫᱟ ᱵᱟᱜᱟᱱ ᱥᱟᱨᱡᱚᱢ ᱛᱟᱯᱛᱮ ᱤᱭᱟᱹ ᱥᱮᱜᱩᱱ, ᱟᱠᱟᱥᱯᱟᱱᱤ᱾
ᱟᱨ ᱱᱮᱛᱟᱨ ᱢᱟ ᱵᱚᱨᱥᱟ ᱫᱤᱱ ᱩᱫ ᱯᱩᱴᱟᱹ ᱠᱚ ᱧᱟᱢᱚᱜ ᱠᱟᱱ ᱜᱮᱭᱟ ᱟᱫᱚ
ᱨᱮᱹᱞ ᱫᱟᱨᱮ
ᱢᱮᱱᱟᱜ ᱟᱠᱟᱫᱟ ᱛᱟᱯᱚᱨᱮ ᱵᱟᱹᱨᱩ ᱫᱟᱨᱮ᱾ ᱟᱹᱰᱤ ᱠᱤᱪᱷᱩ ᱫᱟᱨᱮ ᱢᱮᱱᱟᱜᱼᱟ᱾
ᱟᱫᱚ ᱱᱮᱛᱟᱨ ᱢᱟ ᱡᱟᱹᱯᱩᱫ ᱫᱤᱱ ᱯᱩᱴᱠᱟᱹ ᱠᱚᱦᱚᱸ ᱠᱚ ᱚᱢᱚᱱᱚᱜᱼᱟ᱾ ᱟᱫᱚ ᱟᱹᱜᱩᱡ ᱠᱚᱣᱟᱯᱮ ᱥᱮ ᱵᱟᱝ ᱦᱚᱚᱞᱮ ᱟᱹᱜᱩᱡᱠᱚ ᱩᱵ ᱠᱚ
ᱞᱟᱹᱭ ᱮᱫᱟᱹᱧ ᱦᱮᱸ ᱦᱮᱸ ᱟᱹᱜᱩᱞ ᱞᱮᱫ ᱠᱚᱣᱟᱞᱮ ᱡᱚᱠᱷᱚᱱᱮ ᱡᱟᱹᱯᱩᱫ ᱞᱮᱫ ᱫᱚ ᱵᱟᱨᱥᱤᱧ ᱯᱮ ᱢᱟᱦ ᱞᱟᱦᱟᱨ ᱨᱮ ᱛᱚᱠᱷᱚᱱ ᱞᱮ ᱟᱹᱜᱩᱞ ᱞᱮᱫ ᱠᱚᱣᱟ ᱱᱤᱛᱚᱜ ᱫᱚ ᱟᱫᱚ ᱵᱟᱭ ᱡᱟᱹᱯᱩᱫ ᱨᱟᱹᱯᱩᱫ ᱛᱮ ᱱᱤᱛᱚᱜ ᱫᱚ ᱵᱟᱠᱚ ᱚᱢᱚᱱᱚᱜ ᱠᱟᱱᱟ᱾
ᱞᱮ ᱡᱚᱢ ᱠᱮᱫ ᱠᱚᱣᱟ᱾
ᱟᱫᱚ ᱢᱟᱱᱮ ᱵᱟᱡᱟᱨ ᱠᱚᱨᱮ ᱧᱮᱞᱞᱟ ᱟᱠᱟᱱᱟ ᱡᱮ ᱟᱠᱠᱷᱨᱤᱧ ᱠᱚᱜᱮᱭᱟ ᱠᱚ᱾ ᱛᱟᱦᱚᱞᱮᱯᱮ ᱟᱹᱠᱷᱨᱤᱧ ᱫᱚ ᱟᱹᱠᱷᱨᱤᱧ ᱠᱚᱫᱚᱯᱮ ᱤᱫᱤ ᱠᱚᱣᱟ ᱥᱮ ᱵᱟᱝ
ᱵᱟᱝᱜᱮ ᱟᱫᱚ ᱟᱞᱮ ᱫᱚᱮ ᱟᱹᱠᱷᱨᱤᱧ ᱵᱟᱞᱮ ᱤᱫᱤ ᱠᱚᱣᱟ ᱢᱤᱫ ᱵᱟᱱ ᱞᱮ ᱩᱱ ᱨᱮᱦᱚᱸ ᱩᱱᱠᱩ ᱱᱩᱠᱩ ᱯᱮᱲᱟ ᱢᱮᱲᱟ ᱠᱚᱞᱮ ᱮᱢᱟ ᱠᱚᱣᱟ᱾ ᱚᱠᱚᱭ ᱟᱞᱮᱨᱮᱱ ᱯᱮᱲᱟ ᱠᱚ ᱡᱩᱫᱤ ᱵᱟᱹᱱᱩᱜ ᱠᱚᱣᱟ ᱯᱩᱴᱠᱟᱹ ᱩᱱᱠᱩ ᱥᱟᱱᱟᱢᱟᱞ ᱫᱤᱥᱚᱢ ᱯᱮᱲᱟ ᱠᱟᱱ ᱛᱟᱞᱮᱭᱟᱠᱚ ᱯᱷ ᱠᱚᱣᱟᱞᱮ ᱦᱤᱡᱩᱜ ᱯᱮ ᱯᱩᱴᱠᱟᱹ ᱤᱫᱤ ᱠᱚᱯᱮ
ᱦᱩᱸ
ᱦᱤᱡᱩᱜ ᱟᱠᱚ ᱤᱫᱤ ᱠᱚᱣᱟ ᱠᱚ ᱵᱟᱠᱷᱟᱱ ᱟᱛᱳ ᱠᱚᱨᱮ ᱜᱮᱮ ᱡᱟᱦᱟᱸᱭ ᱜᱮᱞᱮ ᱮᱢᱟ ᱠᱚ ᱵᱟᱨ ᱦᱚᱲ ᱚᱱᱠᱟ᱾
ᱵᱟᱠᱷᱟᱱ ᱧᱮᱞ ᱫᱚ ᱧᱮᱞᱟ ᱟᱠᱟᱱᱟ ᱡᱮ ᱟᱠᱷᱨᱤᱧ ᱠᱚ ᱤᱫᱤ ᱜᱮᱭᱟ ᱟᱱᱮ ᱫᱚᱟᱱ ᱵᱟᱡᱟᱨ ᱠᱚᱨᱮᱮᱫ ᱫᱚ ᱡᱟᱦᱟᱸᱭ ᱢᱟᱱᱮ ᱵᱤᱨ ᱠᱚ ᱥᱟᱺᱜᱤᱧ ᱜᱮᱛᱟ ᱠᱚᱣᱟ ᱛᱚ
ᱦᱮᱸ
ᱡᱚᱢ ᱦᱚᱲ ᱛᱚ ᱛᱟᱦᱚᱞᱮ ᱟᱫᱚ ᱩᱱᱠᱩ ᱫᱚ ᱟᱫᱚ ᱠᱚ
ᱦᱮᱸ ᱦᱮᱸ
ᱢᱟᱱᱮ ᱠᱚ ᱟᱹᱷᱨᱤᱧ ᱠᱚᱜᱮᱭᱟ᱾
ᱦᱩᱸ
ᱛᱟᱦᱚᱞᱮᱧ ᱢᱮᱱ ᱮᱫᱟ ᱡᱮ ᱚᱱᱛᱮ ᱫᱚ ᱥᱚᱵᱽᱡᱤ ᱠᱚᱫᱚ ᱪᱮᱫᱠᱟ ᱪᱟᱥ ᱦᱩᱭᱩᱜ ᱜᱮᱭᱟ ᱥᱮ ᱵᱟᱝ?
ᱦᱮᱸ ᱟᱫᱚ ᱵᱟᱡᱟᱨ ᱦᱚᱲ ᱦᱚᱸ ᱩᱱᱠᱩ ᱫᱚ ᱚᱠᱟᱟᱨ ᱨᱮᱫᱚ ᱠᱚ ᱧᱟᱢ ᱠᱚᱣᱟ᱾ ᱥᱚᱵᱽᱡᱤ ᱢᱚᱵᱡᱤ ᱠᱚ ᱪᱟᱥ ᱠᱚ ᱫᱚ ᱚᱱᱟ ᱠᱚᱫᱚ ᱵᱟᱝ ᱦᱩᱭᱩᱜ ᱜᱮᱭᱟ ᱟᱫᱚ ᱥᱩᱫᱷᱩ ᱱᱤᱭᱟᱹ ᱥᱩᱚᱢᱚᱭ ᱜᱮ ᱦᱩᱲᱩ ᱞᱮ ᱨᱚᱦᱚᱭᱟ ᱟᱫᱚ᱾ ᱛᱤᱱᱟ ᱨᱚᱠᱚᱢ ᱤᱭᱟᱹᱟᱹᱱ ᱠᱟᱱᱟ ᱪᱤᱠᱟᱹᱭᱮᱫᱟ ᱵᱟᱝᱜᱮ ᱥᱚᱵᱽᱡᱤ ᱢᱚᱵᱡᱤ ᱠᱚᱫᱚ ᱵᱟᱝ
ᱛᱟᱦᱚᱞᱮ ᱪᱮᱫ ᱠᱚᱯᱮ ᱡᱚᱢ ᱵᱟᱲᱟᱭᱟ ᱛᱟᱦᱚᱞᱮ᱾ ᱠᱤᱨᱤᱧ ᱜᱮᱭᱟᱯᱮ ᱥᱮ ᱮᱢᱱᱤ ᱡᱚᱢ ᱞᱟᱹᱜᱤᱫ ᱠᱤᱪᱷᱩ ᱨᱚᱦᱚᱭ ᱦᱩᱭᱩᱜᱼᱟ᱾
ᱟᱫᱚ ᱚᱱᱮ ᱠᱤᱨᱤᱧ ᱠᱤᱨᱤᱧ ᱠᱟᱛᱮᱮᱫ ᱡᱚᱢ ᱢᱮᱮ ᱟᱫᱚ ᱵᱟ ᱵᱟᱹᱱᱩᱜᱼᱟ ᱚᱱᱠᱟ᱾ ᱦᱳᱭᱠᱤ ᱡᱮᱢᱚᱱ ᱠᱚ ᱨᱚᱦᱚ ᱜᱮᱭᱟ ᱠᱮᱭᱟ ᱟᱫᱚ ᱚᱱᱠᱟ ᱡᱟᱭᱜᱟ ᱛᱟᱦᱮᱱ ᱛᱟᱠᱚ ᱠᱷᱟᱱ ᱫᱚ᱾ ᱚᱲᱟᱜ ᱡᱚᱢ ᱞᱮᱠᱟ ᱠᱚ ᱨᱚᱦᱚᱭᱟ ᱵᱟᱹᱫᱽ ᱨᱮᱦᱚᱸ ᱟᱨ ᱚᱠᱚᱭ ᱠᱚᱣᱟᱜ ᱵᱟᱹᱱᱩᱜ ᱛᱟᱠᱚᱣᱟ ᱩᱱᱠᱩ ᱫᱚ ᱚᱱᱮ ᱜᱤᱛᱤᱞ ᱵᱷᱟᱥᱟ ᱚᱠᱟᱨᱮ ᱚᱸᱰᱮ ᱠᱚ ᱨᱚᱦᱚᱭᱟ ᱟᱫᱚ ᱚᱱᱟᱛᱮ ᱛᱤᱱᱟᱹᱜ ᱫᱚ ᱦᱩᱭᱩᱜᱼᱟ᱾ ᱡᱟ ᱦᱩᱭᱩᱜ ᱦᱩᱭᱩᱜᱼᱟ ᱵᱟᱝ ᱫᱚ ᱠᱤᱨ ᱠᱤᱨᱤᱧ
ᱟᱹᱞᱩ ᱦᱚᱸ ᱵᱟᱠᱚ ᱪᱟᱥᱟ᱾
ᱛᱟᱦᱮ ᱟᱯᱮ ᱫᱚ ᱪᱮᱫ ᱟᱹᱞᱩ ᱢᱟᱞᱩ ᱠᱚ ᱪᱟᱥ ᱱᱤᱛᱚᱜ ᱫᱚ ᱱᱟᱢᱟᱞ ᱫᱤᱥᱚᱢ ᱠᱟᱱᱟ᱾ ᱦᱮᱸ ᱥᱮ ᱵᱤᱨ ᱫᱤᱥᱚᱢ
ᱟᱞᱮ ᱵᱤᱨ ᱫᱚ ᱵᱤᱨ ᱫᱤᱥᱚᱢ ᱜᱮ ᱢᱮᱱᱠᱷᱟᱱ ᱥᱚᱢᱚᱛᱚᱞ ᱡᱟᱭᱜᱟ ᱱᱚᱛᱮ ᱫᱚ ᱫᱟᱜ ᱨᱮᱱᱟᱜ ᱦᱚᱸ ᱠᱚᱥᱴᱚ ᱵᱟᱹᱱᱩᱜᱼᱟ᱾ ᱦᱩᱲᱩ ᱞᱮ ᱨᱚᱦᱚᱭ ᱜᱮᱭᱟ ᱡᱮᱢᱚᱱ ᱡᱟᱹᱯᱩᱫ ᱨᱮ ᱫᱷᱚᱨᱚᱱ ᱨᱮ ᱟᱨ ᱪᱟᱥ ᱢᱟ ᱵᱟᱨᱚ ᱢᱟᱥ ᱜᱮ ᱪᱟᱥ ᱦᱩᱭᱩᱜᱼᱟ, ᱟᱨ ᱱᱟᱱᱟ ᱨᱚᱠᱚᱢ ᱥᱚᱵᱽᱡᱤ ᱜᱮᱞᱮ ᱨᱚᱦᱚᱭ ᱜᱮᱭᱟ᱾ ᱱᱚᱣᱟ ᱠᱳᱱᱳ ᱟᱱᱟᱴ ᱵᱟᱹᱱᱩᱜ ᱢᱟᱱᱮ ᱥᱚᱵᱽᱡᱤ ᱨᱮᱱᱟᱜ ᱫᱚ ᱾ ᱟᱨ ᱚᱱᱟ ᱪᱟᱥᱵᱟᱥ ᱠᱟᱛᱮᱜ ᱡᱤᱭᱚᱱ ᱞᱮ ᱠᱷᱟᱸᱰᱟᱣᱟ ᱟᱨᱠᱤ ᱾
ᱦᱩᱸ ᱵᱷᱟᱜᱤ ᱜᱮ ᱟᱞᱮ ᱠᱷᱚᱱ ᱫᱚ ᱟᱹᱰᱤ ᱵᱷᱟᱜᱤ ᱨᱮ ᱢᱮᱱᱟᱜ ᱯᱮ, ᱵᱷᱟᱜᱤ ᱡᱟᱭᱜᱟ ᱨᱮ ᱢᱮᱱᱟᱜ ᱯᱮᱭᱟ ᱟᱨᱠᱤ
ᱚᱱᱮ ᱡᱷᱚᱛᱚ ᱜᱮ ᱪᱟᱥ ᱠᱚ ᱦᱳᱭᱳᱜ ᱠᱟᱱ ᱛᱟᱯᱮᱭᱟ ᱥᱮ ᱪᱟᱥ ᱮᱫᱟ ᱯᱮ ᱾ ᱚᱱᱟ ᱦᱚᱸ ᱟᱹᱰᱤ ᱵᱷᱟᱜᱮ ᱜᱮ ᱾
ᱛᱟᱦᱚᱞᱮ, ᱫᱷᱚᱨᱚᱱ ᱨᱮᱦᱚᱸ ᱦᱳᱲᱳ ᱛᱚᱯᱮ ᱨᱚᱦᱚᱭᱟ ᱥᱮ ᱵᱟᱝ?
ᱛᱟᱦᱚᱞᱮ ᱠᱤᱨᱤᱧ ᱟᱹᱠᱷᱨᱤᱧ ᱜᱮᱭᱟ ᱯᱮ ᱪᱟᱥ ᱠᱟᱛᱮᱫ? ᱫᱷᱚᱨᱚᱱ ᱵᱟᱞᱮ ᱨᱚᱦᱚᱭᱟ ᱵᱟᱨ ᱯᱮ ᱦᱚᱲ ᱨᱚᱦᱚᱭᱟ ᱟᱨᱠᱤ ᱩᱱᱠᱩ ᱠᱚ ᱜᱮ ᱢᱮᱱᱟᱜ ᱠᱩᱧ ᱢᱮᱱᱟᱜ ᱛᱟᱠᱚᱣᱟ, ᱢᱮᱥᱤᱱ ᱢᱮᱱᱟᱜ ᱛᱟᱠᱚᱣᱟ ᱢᱮᱫᱟᱹᱧ ᱠᱩᱧ ᱚᱠᱚᱭ ᱠᱚᱣᱟᱜ ᱢᱮᱱᱟᱜ ᱠᱚᱣᱟ, ᱢᱮᱥᱤᱱ ᱚᱠᱚᱭ ᱠᱚ ᱢᱮᱱᱟᱜ ᱠᱚᱣᱟ ᱩᱱᱠᱩ ᱫᱚ
ᱩᱸ ᱡᱮᱢᱚᱱ ᱦᱚᱜᱼᱚᱭ ᱱᱚᱛᱮ ᱱᱤᱭᱚᱢ ᱢᱮᱱᱟᱜᱼᱟ ᱡᱮᱢᱚᱱ ᱱᱚᱜᱼᱚᱭ ᱦᱳᱲᱳ ᱛᱚᱞᱟᱢ ᱜᱤᱰᱤ ᱠᱮᱫᱟ ᱦᱮᱸ ᱚᱲᱟᱜ ᱨᱮ ᱛᱮᱦᱤᱧ ᱫᱚ ᱛᱚᱞᱟ ᱜᱤᱰᱤ ᱦᱩᱭᱱᱟ ᱾ ᱛᱟᱦᱚᱞᱮ ᱡᱮᱞ ᱩᱛᱩ ᱠᱟᱛᱮᱫ ᱵᱚᱱ ᱡᱚᱢᱟ, ᱟᱨ ᱦᱚᱸᱜ ᱚᱭ ᱦᱳᱲᱳ ᱨᱚᱦᱚᱭ ᱥᱚᱢᱚᱭ ᱦᱚᱸ ᱡᱤᱞ ᱩᱛᱩ ᱛᱮᱵᱚᱱ ᱡᱚᱢᱟ ᱥᱮ ᱥᱳᱲᱮᱭᱟᱵᱚᱱ ᱟᱨ ᱦᱚᱸᱜᱼᱚᱭ ᱦᱩᱲᱩ ᱠᱚ ᱤᱨ ᱜᱩᱨᱭᱟᱹᱣ ᱵᱟᱠᱷᱟᱱ ᱤᱨ ᱪᱟᱵᱟ ᱞᱮᱠᱷᱟᱱ ᱜᱩᱨᱭᱟᱹᱣ ᱞᱮᱠᱷᱟᱱ ᱫᱟᱞ ᱪᱟᱵᱟ ᱞᱮᱠᱷᱟᱱ ᱢᱟᱱᱮ ᱡᱤᱞ ᱩᱛᱩ ᱡᱚᱢ ᱦᱩᱭᱩᱜᱼᱟ ᱥᱮ ᱱᱟᱢᱟᱹᱭ ᱦᱳᱭᱳᱜᱼᱟ, ᱚᱱᱠᱟ ᱠᱚ ᱢᱤᱱᱟᱜᱼᱟ ᱟᱯᱮᱥᱮᱫ ᱦᱮᱞᱳ ᱾ ᱦᱮᱸ ᱟᱸᱡᱚᱢ ᱫᱟᱵᱤᱱ, ᱟᱹᱞᱤᱧᱟᱜ ᱨᱚᱲ? ᱦᱮᱸ ᱛᱚ ᱞᱟᱹᱭᱟ ᱟᱞᱤᱧ ᱛᱟᱦᱚᱞᱮ ᱚᱱᱛᱮ ᱫᱚ ᱚᱱᱠᱟ ᱱᱤᱭᱚᱢ ᱢᱮᱱᱟᱜ-ᱟ ᱜᱮᱭᱟ ᱾
ᱦᱮᱸ ᱢᱮᱱᱟᱜ ᱜᱮᱭᱟ ᱾ ᱡᱮᱢᱚᱱ ᱯᱚᱨᱛᱷᱚᱢ ᱛᱚᱞᱟᱢ ᱜᱤᱰᱤ ᱠᱮᱫᱟ, ᱛᱚᱠᱷᱚᱱ ᱡᱮᱞ ᱠᱚᱢ ᱡᱚᱢ ᱠᱮᱫᱟ, ᱦᱟᱺᱰᱤ ᱠᱚᱢ ᱧᱩᱣᱟᱜ ᱠᱟᱱᱟ ᱟᱨ ᱯᱟᱹᱭᱞᱟᱹ ᱨᱚᱦᱚᱭ ᱨᱮᱦᱚᱸ ᱡᱮᱞᱮᱢ ᱡᱚᱢᱟ ᱥᱤᱢᱮᱢ ᱜᱚᱡᱮᱭᱟ ᱵᱟᱠᱷᱟᱱ ᱡᱮᱞᱮᱢ ᱟᱹᱜᱩ ᱛᱟᱯᱚᱨᱮ ᱚᱱᱟ ᱧᱩᱛᱩᱢ ᱛᱮ ᱡᱟᱦᱟᱸ ᱜᱮ ᱪᱚᱰᱚᱨ ᱵᱟᱲᱟ ᱛᱟᱞᱮ ᱚᱲᱟᱜ ᱨᱮ ᱛᱟᱯᱚᱨᱮ ᱚᱱᱟ ᱠᱚᱜᱮ ᱪᱚᱰᱚᱨ ᱥᱟᱨᱮᱡ ᱦᱟᱺᱰᱤ ᱠᱚᱜᱮ ᱟᱨ ᱡᱮᱞ ᱩᱛᱩ ᱠᱚᱜᱮ ᱧᱩᱣᱟᱜ ᱟᱢ ᱟᱨ ᱚᱠᱚᱭ ᱦᱟᱺᱰᱤ ᱵᱟᱭ ᱧᱩᱭᱟ, ᱩᱱᱤ ᱫᱚ ᱫᱟᱠᱟᱭ ᱡᱚᱢᱟ ᱾ ᱛᱚ ᱚᱱᱠᱟ ᱜᱮ ᱾ ᱱᱤᱭᱚᱢ ᱫᱚ ᱵᱟᱝ ᱠᱟᱱᱟ ᱪᱮ, ᱟᱫᱚ ᱠᱟᱱᱟ ᱚᱱᱟ ᱜᱮ ᱟᱨᱠᱤ ᱢᱚᱱᱮ ᱚᱱᱠᱟ ᱡᱷᱚᱛᱚ ᱜᱮ ᱟᱨ